ᱦᱮᱸ᱾
ᱦᱮᱸ᱾
ᱨᱚᱲ ᱠᱚ ᱟᱸᱡᱚᱢᱚᱜ ᱠᱟᱱᱟ?
ᱦᱮᱸ ᱦᱮᱸ ᱟᱡᱚᱢᱚᱜ ᱠᱟᱱᱟ᱾
ᱪᱮᱜ ᱠᱚᱢ ᱪᱤᱠᱟᱭᱟᱹ ᱛᱟᱦᱞᱮ?
ᱟ ᱱᱤᱛᱚᱜ ᱫᱚ ᱪᱮᱜ ᱦᱚᱸ ᱵᱟᱝ ᱱᱤᱛᱚ ᱫᱚ ᱦᱟᱸᱜ ᱚᱲᱟᱜ ᱨᱮᱜᱮ᱾ ᱚᱸᱭ
ᱚ
ᱠᱟᱹᱡ ᱪᱟᱞᱟᱣ ᱦᱩᱭ ᱞᱮᱱ ᱛᱟᱦᱮᱸᱜᱼᱟ ᱵᱟᱡᱟᱨ ᱥᱮᱫ ᱚᱸᱭ ᱛᱚ ᱨᱩᱢ ᱦᱮᱡ ᱦᱩᱭ ᱠᱟᱱᱟ᱾ ᱟᱢᱫᱚ ᱪᱮᱜ ᱟᱢᱫᱚ ᱪᱮᱜ ᱮᱢ ᱪᱤᱠᱟᱹᱭᱫᱟ?
ᱟᱸ
ᱫᱚ ᱦᱟᱸᱜ ᱤᱧ ᱫᱚ ᱦᱟᱸᱜ
ᱪᱮᱜ ᱞᱮᱠᱟ?
ᱟᱡᱚᱢᱚᱜ ᱠᱟᱱᱟ?
ᱦᱮᱸ ᱦᱮᱸ ᱟᱸᱡᱚᱢᱚᱜ ᱠᱟᱱᱟ ᱞᱤᱭᱫᱤᱧ ᱪᱮᱜ ᱮᱢ ᱪᱤᱠᱟᱹᱭ ᱜᱮᱭᱟ ᱢᱟᱱᱮ ᱪᱮᱜ ᱮᱢ ᱪᱤᱠᱟᱹᱭᱫᱟ?
ᱦᱮᱞᱳ᱾
ᱱᱤᱛᱚᱜ ᱢᱮᱨᱚᱢᱤᱧ ᱜᱩᱯᱤ ᱠᱟᱱᱟ ᱢᱮᱨᱚᱢ᱾
ᱚ ᱢᱟᱱᱮ ᱢᱮᱨᱚᱢᱮᱢ ᱜᱩᱯᱤ ᱜᱮᱭᱟ ᱥᱮ ᱪᱮᱫ?
ᱦᱳᱭ᱾
ᱚ ᱛᱤᱱᱟᱹᱜ ᱢᱮᱨᱚᱢ ᱢᱮᱱᱟᱜ ᱠᱚ ᱛᱟᱢᱟ? ᱩᱸ
ᱢᱮᱨᱚᱢ ᱢᱮᱱᱟᱜ ᱠᱚ ᱛᱤᱧᱟ ᱵᱟᱨᱜᱮᱞ ᱜᱚᱴᱟᱝ᱾
ᱵᱟᱨᱜᱮᱞ ᱜᱚᱴᱟᱝ?
ᱦᱳᱭ᱾
ᱟᱪᱪᱷᱟ ᱟᱪᱪᱷᱟ ᱢᱮᱨᱚᱢ ᱫᱚ ᱟᱵᱚ ᱪᱮᱜ ᱪᱮᱜ ᱠᱟᱹᱢᱤ ᱠᱚᱨᱮ ᱵᱚᱱ ᱞᱟᱜᱟᱣ ᱠᱚᱛᱮ? ᱢᱮᱨᱚᱢ ᱢᱟᱱᱮ ᱨᱮᱱ ᱢᱮᱨᱚᱢ ᱢᱟᱜ ᱵᱮᱱ ᱤᱭᱟᱹ ᱛᱟᱦᱮᱱᱟ ᱟᱨᱠᱤ ᱡᱟᱦᱟᱸ ᱫᱚ
ᱢᱮᱨᱚᱢ ᱠᱟᱹᱢᱤ ᱨᱮ ᱞᱟᱜᱟᱜ ᱵᱚᱞᱛᱮ ᱵᱚᱸᱜᱟ ᱵᱩᱨᱩ ᱚᱠᱛᱮ ᱠᱚ ᱞᱟᱜᱟᱜ ᱜᱮᱭᱟ ᱡᱟᱹᱥᱛᱤ ᱟᱨ
ᱵᱚᱸᱜᱟ ᱵᱩᱨᱩ ᱚᱠᱛᱚ ᱨᱮ ᱛᱟᱯᱚᱨᱮ ᱚᱸᱭ ᱵᱷᱟᱸᱰᱟᱱ ᱞᱮ ᱠᱷᱟᱱ ᱚᱸᱰᱮ ᱠᱚ ᱞᱟᱜᱟᱜ ᱜᱮᱭᱟ, ᱛᱟᱣ ᱦᱳᱭ ᱛᱟᱯᱚᱨᱮ ᱦᱚᱜᱼᱚᱭ ᱡᱮ ᱛᱮᱠᱷᱚᱱ ᱚᱱᱟ ᱪᱟᱹᱰᱤ ᱢᱮᱨᱚᱢ ᱠᱚ ᱠᱩᱴᱟᱹᱢ ᱠᱚ ᱜᱮᱭᱟ ᱩᱱᱠᱩ ᱞᱟᱜᱟᱜ ᱜᱮᱭᱟ᱾
ᱦᱮ
ᱚᱱᱮ ᱵᱚᱸᱜᱟ ᱵᱩᱨᱩ ᱚᱠᱛᱚ ᱨᱮᱜᱮ ᱡᱟᱹᱥᱛᱤ ᱠᱚ ᱞᱟᱜᱟᱜ ᱜᱮᱭᱟ᱾
ᱦᱳᱭ ᱦᱳᱭ ᱦᱳᱭ, ᱟᱫᱚ ᱢᱮᱨᱚᱢ ᱦᱮᱸ ᱦᱮᱸ?
ᱟᱯᱮ ᱯᱮ ᱟᱹᱥᱩᱞ ᱠᱚᱣᱟ ᱥᱮ ᱵᱟᱝ?
ᱦᱮᱸ ᱟᱞᱮ ᱨᱮᱦᱚᱸ ᱢᱮᱱᱟᱜ ᱠᱚ ᱜᱮᱭᱟ ᱢᱮᱨᱚᱢ ᱾
ᱦᱩᱸᱜ ᱩᱸ ᱾
ᱦᱩᱸ ᱾ ᱦᱚᱭ ᱟᱫᱚ ᱱᱚᱝᱠᱟ ᱢᱮᱨᱚᱢ ᱠᱚᱨᱮ ᱠᱷᱚᱱᱟᱜ ᱦᱚᱸ ᱢᱟᱱᱮ ᱢᱟᱱᱮ ᱠᱟᱹᱣᱰᱤ ᱠᱚ ᱧᱟᱢᱚᱜ ᱜᱮᱭᱟ ᱟᱨ ᱱᱚᱛᱮ ᱢᱤᱫᱴᱮᱱ ᱪᱟᱥ ᱟᱨᱠᱤ ᱾ ᱩᱱᱠᱩ ᱢᱮᱫ ᱴᱮᱱ ᱤᱭᱟᱹ ᱞᱮᱠᱟ ᱟᱵᱟᱫ ᱞᱮᱠᱟ ᱟᱨᱠᱤ ᱾
ᱦᱳᱭ ᱾
ᱚᱻ ᱾ ᱟᱨ ᱛᱟᱦᱞᱮ ᱰᱟᱝᱨᱤ ᱠᱚ ᱰᱟᱹᱝᱨᱤ ᱠᱚ ᱦᱮᱱᱟᱜ ᱠᱚᱛᱟ ᱯᱮᱭᱟ ᱥᱮ ᱵᱟᱝᱟ?
ᱦᱚᱸ ᱰᱟᱝᱨᱤ ᱫᱚ ᱦᱟᱸᱜ ᱵᱟᱹᱱᱩᱜ ᱠᱟᱜ ᱠᱚᱣᱟ ᱢᱤᱫᱴᱟᱝ ᱜᱟᱹᱭ ᱢᱮᱱᱟᱜ ᱟᱠᱟ ᱫᱮ ᱛᱟᱞᱮᱭᱟ ᱾
ᱩᱸ, ᱜᱟᱹᱭ ᱫᱚ ᱪᱮᱫ ᱞᱟᱹᱜᱤᱫ ᱯᱮ ᱟᱹᱥᱩᱞ ᱟᱠᱟᱫᱮᱭᱟ ᱩᱱᱤ ᱫᱚ? ᱢᱟᱱᱮ ᱟᱹᱥᱩᱞ ᱨᱮᱭᱟᱜ ᱠᱟᱨᱚᱱ ᱩᱱᱤ ᱜᱟᱹᱭ ᱟᱹᱥᱩᱞ ᱨᱮᱭᱟᱜ ᱠᱟᱨᱚᱱ ᱛᱚᱣᱟ ᱯᱮ ᱧᱩᱭᱮᱫᱟ ᱥᱮ ᱢᱟᱱᱮ ᱡᱮ ᱱᱚᱝᱠᱟ ᱜᱮ ᱞᱟᱜᱟᱜ ᱟᱠᱚ ᱵᱟᱨᱮ ᱤᱛᱟᱹᱜ ᱚᱱᱠᱟ ᱦᱚᱸᱠᱚ ᱟᱹᱥᱩᱞ ᱠᱚᱜᱮᱭᱟ ᱛᱚ ᱾
ᱚᱱᱠᱟ ᱫᱚ ᱵᱟᱝᱼᱟ ᱾ ᱛᱚᱣᱟ ᱠᱚ ᱧᱩ ᱦᱮᱸ, ᱢᱟᱱᱮ ᱪᱟᱥ ᱦᱩᱭ ᱛᱚᱣᱟ ᱧᱩ ᱥᱮ ᱡᱩᱫᱤ ᱵᱟᱨᱭᱟ ᱦᱚᱯᱚᱱ ᱦᱟᱨᱟ ᱛᱟᱦᱞᱮ ᱰᱟᱸᱝᱨᱤ ᱥᱮᱲᱟ ᱡᱮᱢᱚᱱ ᱥᱤᱭᱳᱜ ᱛᱮ ᱵᱮᱵᱚᱦᱟᱨ ᱞᱟᱹᱜᱤᱫ ᱛᱮ ᱾
ᱦᱩᱸ ᱦᱩᱸ ᱾ ᱟᱪᱪᱷᱟ ᱟᱪᱪᱷᱟ ᱾
ᱟᱸᱡᱚᱢᱚᱜ ᱠᱟᱱᱟ ᱨᱚᱲ?
ᱦᱳᱭ, ᱦᱮᱸ? ᱦᱮᱸ ᱦᱮᱸ ᱟᱸᱡᱚᱢᱚᱜ ᱠᱟᱱᱟ ᱤᱧᱟᱜ ᱨᱚᱲ ᱟᱸᱡᱚᱢ ᱫᱟᱢ?
ᱦᱮᱸ ᱟᱸᱡᱚᱢᱚᱜ ᱠᱟᱱᱟ ᱾
ᱦᱮᱸ ᱟᱸᱡᱚᱢᱚᱜ ᱠᱟᱱᱟ ᱞᱟᱹᱭᱫᱤᱧ ᱤᱧᱟᱜ ᱨᱚᱲᱮᱢ ᱟᱸᱡᱚᱢ ᱫᱟ?
ᱦᱮᱸ ᱟᱸᱡᱚᱢ ᱫᱟᱹᱧ ᱾
ᱦᱳᱭ ᱦᱳᱭ ᱵᱷᱟᱹᱜᱤ ᱜᱮ ᱢᱟᱱᱮ ᱡᱮᱢᱚᱱ ᱰᱟᱸᱝᱨᱤ ᱠᱚᱫᱚ ᱡᱮᱢᱚᱱ ᱮᱸᱻ ᱚᱠᱟ ᱥᱤᱭᱳᱚᱜ ᱠᱚᱵᱚᱱ ᱡᱚᱲᱟᱣ ᱠᱚᱜᱮᱭᱟ ᱢᱟᱱᱮ ᱡᱟᱦᱟᱱᱟᱜ ᱟᱹᱜᱩ ᱠᱚ ᱦᱟᱥᱟ ᱟᱹᱜᱩ ᱠᱚᱨᱮ ᱰᱟᱝᱨᱤ ᱜᱟᱹᱲᱤ ᱟᱫᱚ ᱵᱚᱱ ᱚᱱᱟ ᱨᱮᱵᱚᱱ ᱞᱟᱜᱟᱣ ᱠᱚᱜᱮᱭᱟ ᱦᱮᱸ ᱵᱟᱝ ᱾
ᱰᱟᱸᱝᱨᱤ ᱪᱟᱥ ᱨᱮᱱᱟᱜ ᱠᱟᱨᱚᱱ ᱫᱚ ᱦᱩᱭᱩᱜ ᱠᱟᱱᱟ ᱚᱱᱟ ᱡᱟᱛᱮ ᱱᱤᱡᱮᱨᱟᱜ ᱵᱟᱹᱫᱽ ᱠᱷᱮᱛ ᱮᱢ ᱥᱤ ᱫᱟᱲᱮᱭᱟᱜᱼᱟ ᱮᱴᱟᱜ ᱦᱚᱲᱟᱜ ᱵᱷᱚᱨ ᱥᱟ ᱨᱮ ᱵᱟᱢ ᱛᱟᱦᱮᱱᱟ ᱛᱚ ᱚᱱᱟ ᱠᱷᱟᱹᱛᱤᱨ ᱰᱟᱝ
ᱦᱩᱸ ᱾
ᱜᱮ ᱠᱚ ᱪᱟᱥ ᱛᱚ ᱱᱤᱡᱮᱨᱟᱜ ᱪᱷᱳᱴᱳ ᱠᱷᱟᱴᱳ ᱵᱟᱹᱫ ᱮᱢ ᱥᱤ ᱫᱟᱲᱮᱭᱟᱜᱼᱟ, ᱥᱮ ᱡᱟᱦᱟᱱᱟᱜ ᱮᱴᱠᱮ ᱟᱹᱜᱩ ᱚᱠᱛᱚ ᱫᱚ ᱵᱟᱢ ᱯᱟᱸᱡᱟᱭᱮᱭᱟ ᱡᱮᱦᱮ ᱩᱱᱤ ᱵᱟᱭ ᱟᱹᱥᱩᱵᱚᱞ ᱞᱮᱱᱟ ᱥᱮ ᱪᱮᱫ ᱟᱹᱰᱤ ᱠᱤᱪᱷᱩ ᱵᱟᱦᱟᱱᱟ ᱠᱚ ᱦᱤᱡᱩᱜᱼᱟ, ᱥᱮ ᱯᱚᱭᱥᱟ ᱠᱚ ᱡᱩᱫᱤ ᱵᱟᱢ ᱮᱢ ᱫᱟᱲᱮᱜᱼᱟ ᱛᱚ ᱵᱟᱠᱚ
ᱟᱵ ᱡᱮ ᱦᱚᱜ-ᱚᱭ ᱰᱟᱸᱝᱨᱤ ᱦᱳᱭ ᱦᱳᱭ ᱱᱚᱜ-ᱚᱭ ᱟᱵᱚ ᱛᱟᱦᱚᱞᱮ ᱱᱚᱜᱼᱚᱭ ᱰᱹᱨᱤ ᱠᱚᱵᱚᱱ ᱟᱹᱥᱩᱞᱮᱫ ᱠᱚᱣᱟ ᱱᱚᱝᱠᱟ ᱵᱚᱱ ᱠᱷᱟᱴᱟᱣᱮᱫ ᱠᱚᱣᱟ ᱛᱚ ᱩᱱᱠᱩᱣᱟᱜ ᱢᱮᱫᱴᱮᱱ ᱚᱱᱟ ᱤᱭᱟᱹ ᱢᱮᱱᱟᱜ ᱛᱟᱠᱚᱣᱟ ᱥᱮ ᱵᱟᱝᱟ ᱡᱮ ᱢᱟᱱᱮ ᱟᱞᱮ ᱱᱚᱠᱟ ᱠᱚ ᱠᱷᱟᱴᱟᱣᱮᱜ ᱞᱮᱭᱟ
ᱪᱮᱜ ᱵᱟᱹᱧ ᱵᱩᱡᱷᱟᱹᱣ ᱞᱮᱜᱼᱟ ᱪᱮᱜ ᱮᱢ
ᱦᱮᱸ
ᱵᱟᱹᱧ ᱵᱩᱡᱟᱹᱣ ᱪᱮᱜ ᱮᱢ ᱞᱟᱹᱭ ᱚᱪᱚ ᱠᱮᱜᱼᱟ ᱟᱥᱚᱞᱮ?
ᱞᱟᱹᱭ ᱠᱤᱫᱟᱹᱧ ᱡᱮ ᱦᱚᱜᱼᱚᱭ ᱡᱮ ᱱᱚᱝᱠᱟ ᱜᱟᱹᱭ ᱢᱟᱱᱮ ᱜᱟᱹᱭ ᱰᱟᱝᱨᱤ ᱵᱚᱱ ᱢᱟᱱᱮ ᱪᱟᱥ ᱠᱟᱹᱢᱤ ᱠᱚᱨᱮ ᱵᱚᱱ ᱠᱷᱟᱴᱟᱣᱮᱜ ᱠᱚᱣᱟ ᱢᱤᱫᱴᱟᱝ ᱱᱩᱠᱩᱣᱟᱜ ᱢᱤᱴᱮ ᱚᱱᱟ ᱨᱮᱭᱟᱜ ᱠᱚᱥᱴᱚ ᱦᱮᱱᱟᱜ ᱛᱟᱠᱚᱣᱟ ᱥᱮ ᱵᱟᱝᱟ ᱟᱠᱚ ᱠᱚ ᱞᱟᱹᱭ ᱜᱮᱭᱟ ᱥᱮ ᱵᱟᱝ ᱡᱮ ᱠᱚᱥᱴᱚ ᱞᱮ ᱵᱩᱡᱷᱟᱹᱣᱫᱟ ᱥᱮ ᱚᱱᱟ ᱢᱤᱫᱴᱟᱱ ᱟᱠᱚ ᱵᱷᱩ ᱡᱷᱟᱹᱣ ᱚᱪᱚ ᱫᱟᱲᱮᱭᱟᱵᱚᱱᱟ ᱥᱮ ᱵᱟᱝᱟ?
ᱦᱮᱸ ᱱᱚᱣᱟ ᱫᱚᱠᱚ ᱵᱩᱡᱷᱟᱹᱣ ᱦᱚᱪᱚ ᱫᱟᱲᱮᱭᱟ ᱵᱚᱱᱟ ᱵᱟᱝ ᱫᱚ ᱵᱟᱝ ᱟᱫᱚ ᱪᱮᱜ ᱵᱚᱱ ᱪᱤᱠᱟᱹ ᱢᱟᱞᱮᱭᱢᱮ ᱡᱟᱦᱟᱸ ᱫᱚ ᱩᱝᱠᱩ ᱫᱟᱨᱟᱭ ᱛᱮ ᱠᱟᱢᱤ ᱵᱟᱝ ᱦᱩᱭᱩᱜ ᱛᱟᱵᱚᱱᱟ ᱛᱚᱵᱩ ᱠᱚᱥᱴᱚ ᱜᱮ ᱦᱩᱭᱩᱜ
ᱥᱮ ᱡᱮ ᱱᱚᱝᱠᱟ ᱚᱝᱠᱟ ᱪᱟᱸᱫᱚ ᱵᱚᱸᱜᱟ ᱢᱟᱱᱮ ᱟᱡ ᱫᱚ ᱢᱟᱱᱮ ᱱᱤᱭᱟᱹ ᱞᱟᱹᱜᱤᱫ ᱜᱮ ᱩᱝᱠᱩ ᱫᱚ ᱥᱮ ᱟᱠᱚ ᱦᱚᱸᱠᱚ ᱥᱤᱠᱟᱹᱨ ᱞᱮᱫᱟ ᱡᱮ ᱟᱞᱮ ᱫᱚ ᱦᱮᱸ ᱱᱤᱝᱠᱟᱹ ᱜᱚᱲᱚᱣ ᱠᱚᱣᱟᱞᱮ᱾
ᱦᱳᱭ ᱩᱝᱠᱩ ᱫᱚ ᱚᱝᱠᱟᱜᱮ ᱢᱟᱨᱟᱝ ᱵᱩᱨᱩ ᱴᱷᱮᱱ ᱢᱟᱱᱮ ᱤᱭᱟᱹ ᱠᱚ ᱧᱟᱢ ᱠᱟᱜᱼᱟ ᱵᱚᱨᱫᱟᱱ ᱡᱟᱦᱟᱸ ᱫᱚ ᱢᱟᱱᱮ ᱟᱵᱚᱣᱟᱜ ᱢᱟᱱᱢᱤ
ᱢᱟᱱᱮ ᱢᱟᱨᱟᱝ ᱵᱩᱨᱩ ᱫᱚ ᱚᱝᱠᱟ ᱜᱮ ᱟᱠᱚ ᱫᱚ ᱢᱟᱱᱮ ᱞᱟᱹᱭᱟᱜ ᱠᱚ ᱦᱮᱸ ᱥᱮ ᱱᱚᱝᱠᱟ ᱟᱠᱚ ᱴᱷᱮᱱ ᱩᱱᱤ ᱩᱱᱤ ᱴᱷᱮᱱ ᱱᱚᱝᱠᱟ ᱠᱚ ᱞᱟᱹᱭ ᱞᱮᱫᱟ ᱟᱨᱠᱤ ᱦᱮᱸ ᱵᱟᱝ?
ᱦᱳᱭ ᱜᱚᱲᱚᱣ ᱠᱚᱣᱟᱞᱮ ᱢᱟᱱᱢᱤ ᱦᱮᱸ ᱚᱱᱟ ᱵᱚ ᱫᱚᱞ ᱛᱮ ᱟᱫᱚ ᱪᱮ ᱚᱱᱮ ᱡᱮᱢᱚᱱ
ᱡᱚᱢ ᱧᱩ ᱫᱚ ᱞᱟᱠ
ᱠᱟᱱ ᱜᱮᱭᱟ ᱩᱢ ᱱᱟᱲᱠᱟ ᱦᱚᱸ ᱞᱟᱹᱠᱛᱤ ᱠᱟᱱ ᱜᱮᱭᱟ᱾
ᱦᱳᱭ ᱦᱳᱭ᱾ ᱟᱹᱰᱤ ᱵᱮᱥ ᱦᱚᱸᱜᱼᱚᱭ ᱡᱮ ᱱᱚᱝᱠᱟ ᱢᱟᱱᱮ ᱩᱝᱠᱩ ᱨᱮᱱ ᱟᱠᱚ ᱠᱚᱥᱴᱚ ᱠᱟᱛᱮᱜ ᱟᱵᱚ ᱠᱚ ᱥᱩᱠᱮᱜ ᱵᱚᱱᱟ᱾ ᱦᱮᱸᱥᱮ ᱵᱟᱝ ᱪᱟᱥᱨᱮ ᱩᱱᱠᱩ ᱢᱟᱱ ᱱᱚᱝᱠᱟ ᱵᱩᱱ ᱥᱤ ᱪᱚ ᱠᱟᱛᱮᱜ ᱚᱱᱟ ᱵᱚᱱ ᱡᱚᱢᱫᱟ᱾
ᱦᱩᱸ
ᱦᱮᱸᱥᱮ?
ᱢᱟᱱᱮ ᱞᱟᱹᱭ ᱜᱟᱱᱚᱜᱼᱟ ᱢᱤᱜ ᱠᱟᱛᱷᱟ ᱛᱮ ᱰᱟᱹᱟᱝᱨᱤ ᱠᱟᱰᱟ ᱢᱮᱱᱟᱜ ᱠᱚᱜᱮ ᱛᱮᱜᱮ ᱟᱵᱚ ᱢᱮᱱᱟᱜ ᱵᱚᱱᱟ᱾ ᱩᱝᱠᱩ ᱡᱩᱫᱤ ᱢᱤᱜ ᱫᱤᱱ ᱦᱤᱞᱳᱜ ᱠᱚ ᱦᱟᱹᱯᱤᱜ ᱪᱟᱵᱟᱜᱼᱟ ᱛᱟᱦᱞᱮ ᱦᱚᱭᱛᱳ ᱟᱵᱚ ᱠᱟᱹᱴᱤᱡ ᱠᱩᱴᱷᱤᱱᱚᱜ ᱛᱟᱵᱚᱱᱟ᱾
ᱦᱩᱸ ᱦᱩᱸ
ᱟᱫᱚ ᱫᱤᱱ ᱫᱤᱱ ᱛᱮ ᱦᱮᱛᱟᱣ ᱫᱚ ᱦᱟᱸᱜ ᱢᱟᱱᱮ ᱩᱝᱠᱩ ᱪᱮᱛᱟᱱᱨᱮ ᱱᱩᱱᱟᱹ ᱠᱚᱥᱴᱚᱴᱟᱜ ᱠᱚᱢᱚᱜ ᱠᱟᱱᱟ, ᱠᱟᱨᱚᱱ ᱱᱤᱛᱚᱜ ᱢᱟ ᱢᱟᱱᱮ ᱤᱧᱡᱤᱱᱤᱭᱟᱨᱤᱝ ᱡᱩᱜᱽ ᱡᱚᱛᱚ ᱠᱤᱪᱷᱩ ᱜᱮ ᱴᱮᱠᱱᱳᱞᱚᱡᱤᱭᱟ᱾
ᱦᱩᱸ ᱦᱩ
ᱛᱚ ᱛᱚ ᱠᱤᱪᱷᱩ ᱟᱯᱰᱮᱴᱚᱜ ᱠᱟᱱᱟ ᱰᱟᱹᱝᱨᱤ, ᱢᱮᱨᱚᱢ, ᱵᱟᱦᱩ ᱠᱚᱥᱴᱚᱜ ᱠᱟᱱᱟ᱾ ᱥᱤᱭᱩᱜ ᱥᱮ ᱡᱟᱦᱟᱱᱟᱜ ᱟᱹᱜᱩ ᱚᱠᱛᱚ ᱢᱟᱱᱮ ᱠᱟᱹᱣᱰᱤ ᱠᱚ ᱧᱟᱢᱚᱜ ᱠᱟᱱᱟ ᱦᱮᱛᱟᱨ ᱫᱚ᱾
ᱦᱳᱭ᱾ ᱢᱟᱱᱮ ᱡᱚᱛᱚ ᱛᱮᱜᱮ ᱟᱵᱚ ᱵᱚᱱ ᱤᱭᱟᱹᱜ ᱠᱟᱱᱟ ᱟᱨᱠᱤ ᱦᱮᱸᱥᱮ᱾
ᱦᱳᱭ ᱱᱤᱛᱚᱜ ᱫᱚ
ᱚᱻ, ᱛᱟᱦᱚᱞᱮ ᱱᱚᱝᱠᱟ ᱥᱤᱢ ᱠᱚ, ᱦᱮᱸ ᱦᱮᱸ ᱢᱮᱱᱟᱜ ᱠᱚᱣᱟ ᱰᱟᱝᱨᱤ, ᱢᱮᱨᱚᱢ, ᱥᱤᱢ, ᱥᱩᱠᱨᱤ, ᱢᱮᱱᱟᱜ ᱠᱚ ᱜᱮᱭᱟ᱾ ᱡᱷᱚᱛᱚ ᱜᱮ᱾
ᱰᱟᱝᱨᱤ, ᱢᱮᱨᱚᱢ, ᱢᱮᱱᱟᱜ ᱠᱚ ᱛᱟ ᱫᱚ ᱢᱩᱪᱟᱹᱫ ᱪᱟᱵᱟ ᱠᱚᱜ ᱟᱞᱮ, ᱟᱹᱛᱩ ᱫᱤᱥᱚᱢ ᱠᱚᱨᱮ᱾
ᱦᱩᱸ ᱦᱩᱸ, ᱟᱨ ᱱᱮᱴᱣᱟᱨᱠ ᱠᱟᱹᱴᱤᱡ ᱱᱮᱴᱣᱟᱨᱠ ᱠᱟᱹᱴᱤᱡ ᱫᱚᱢᱮ ᱯᱳᱵᱞᱮᱢᱮᱜ ᱛᱟᱢᱟᱭ ᱴᱷᱤᱠ ᱜᱮᱭᱟ᱾
ᱦᱮᱸ ᱡᱷᱚᱛᱚ ᱱᱤᱛᱚᱜ ᱫᱚ ᱡᱮᱢᱚᱱᱮ ᱡᱮᱢᱚᱱ ᱠᱟᱱᱟ ᱥᱮ ᱚᱱᱟ ᱛᱮᱜᱮ ᱢᱟᱱᱮ ᱦᱤᱛᱚᱜ ᱫᱚ ᱤᱭᱟᱹᱜ ᱠᱟᱱᱟ ᱟᱨᱠᱤ ᱡᱟᱦᱟᱸ ᱫᱚ ᱚᱱᱟ ᱛᱮ ᱜᱮ ᱠᱟᱹᱢᱤ ᱯᱟᱨᱚᱢᱚᱜ ᱠᱟᱱᱟ ᱱᱤᱛᱚᱜ ᱰᱟᱝᱨᱤ, ᱠᱟᱰᱟ ᱵᱟᱠᱚ ᱞᱟᱠᱛᱤᱜ ᱠᱟᱱᱟ ᱤᱱᱟᱹ ᱨᱮ ᱠᱳᱱᱳ ᱩᱝᱠᱩᱣᱟᱜ ᱥᱚᱯ ᱢᱟᱱᱮ ᱩᱱᱠᱩᱣᱟᱜ ᱦᱚᱸ ᱞᱟᱹᱠᱛᱤ ᱵᱟᱝ ᱯᱟᱲᱟᱣ ᱟᱵᱚᱱ ᱠᱟᱱᱟ ᱤᱱᱟᱹ ᱠᱟᱨᱚᱱ ᱛᱮ ᱱᱤᱛᱚᱜ ᱫᱚ ᱩᱱᱠᱩ ᱫᱚᱠᱚ ᱦᱟᱹᱯᱤᱫ ᱪᱟᱵᱟᱜ ᱠᱟᱱᱟ ᱫᱤᱱ ᱫᱤᱱ ᱛᱮ᱾
ᱦᱩᱸ ᱦᱩᱸ᱾
ᱦᱮᱸ ᱥᱮ᱾
ᱦᱳᱭ ᱦᱳᱭ ᱦᱳᱭ ᱾
ᱦᱮᱞᱳᱣ ᱾
ᱦᱮᱸ᱾
ᱦᱩᱸ ᱨᱚᱲ ᱟᱸᱡᱚᱢᱚᱜ ᱠᱟᱱᱟ, ᱥᱮ ᱵᱟᱝ?
ᱦᱮᱸ ᱪᱚ!
ᱤᱧᱟᱹᱜ ᱨᱚᱲ ᱟᱸᱡᱚᱢᱚᱜ ᱠᱟᱱᱟ ᱥᱮ ᱵᱟᱝᱟ?
ᱦᱮᱸ ᱨᱚᱲ ᱫᱚ ᱟᱸᱡᱚᱢᱚᱜ ᱠᱟᱱᱟ᱾
ᱚᱻ᱾
ᱩᱸ ᱫᱤᱱ ᱜᱮᱛᱚ ᱱᱚᱝᱠᱟ ᱠᱚ ᱦᱟᱹᱯᱤᱫ ᱪᱟᱵᱟᱜ ᱠᱟᱱᱟ᱾ ᱟᱫᱚ ᱟᱵᱚ ᱢᱟᱱᱢᱤ ᱜᱮ ᱵᱟᱵᱚᱱ ᱢᱟᱱᱮ ᱵᱟᱵᱚᱱ ᱟᱥᱩᱞᱮᱫ ᱠᱚᱣᱟ ᱡᱟᱥ ᱡᱮ ᱚᱝᱠᱟ ᱯᱚᱭᱥᱟ ᱮᱢ ᱠᱟᱛᱮᱫ ᱜᱮ ᱡᱮ, ᱤᱭᱟᱹᱭ ᱫᱟᱵᱚᱱ ᱟᱸᱻ᱾ ᱢᱟᱱᱮ ᱱᱟᱦᱮᱞ ᱵᱚᱱ ᱞᱟᱜᱟᱣᱫᱟ, ᱞᱚᱴᱟᱨ ᱡᱟᱦᱟᱸ ᱫᱚ ᱥᱤ ᱦᱚᱪᱚᱭᱮᱫᱟ ᱟᱨᱠᱤ᱾ ᱦᱮᱸᱥᱮ?
ᱚᱸᱡᱚᱢᱚᱜ ᱠᱟᱱᱟ ᱥᱮ ᱵᱟᱝ?